ᱡᱚᱦᱟᱨ
ᱦᱮᱸ ᱛᱚ ᱟᱢᱟᱜ ᱠᱟᱹᱴᱤᱡ ᱤᱭᱟᱹᱧ ᱛᱟᱢᱟ ᱟᱨᱠᱤ ᱢᱮᱱᱫᱟᱹᱧ ᱟᱢᱟᱜ ᱱᱮᱴᱳᱣᱟᱨᱠ ᱠᱚ ᱴᱷᱤᱠ ᱴᱷᱟᱠ ᱜᱮᱛᱟᱢᱟ ᱛᱚ?
ᱦᱚᱸ ᱱᱮᱴᱚᱣᱟᱨᱠ ᱫᱚ ᱟᱞᱮ ᱟᱛᱩᱨ ᱨᱮ ᱴᱟᱣᱟᱨ ᱢᱮᱱᱟᱜᱼᱟ ᱴᱷᱤᱠ ᱴᱷᱟᱠ ᱜᱮ ᱛᱟᱦᱮᱱ ᱜᱮᱭᱟ᱾ ᱢᱟᱡᱷᱮ ᱢᱟᱡᱷᱮ ᱪᱤᱠᱟᱹ ᱜᱚᱫᱚᱜ ᱜᱮᱛᱟᱨ ᱟᱫ ᱪᱟᱵᱟᱜᱼᱟ ᱮᱠᱫᱚᱢ
ᱦᱮᱸ ᱟᱨ ᱵᱤᱨ ᱫᱤᱥᱚᱢ ᱠᱟᱱᱟ ᱛᱚ ᱚᱱᱟᱛᱤᱧ ᱠᱩᱞᱤ ᱜᱚᱫ ᱠᱮᱫ ᱢᱮᱭᱟ ᱟᱨᱠᱤ
ᱦᱮᱸ
ᱢᱮᱱᱫᱟᱹᱧ ᱵᱤᱨ ᱫᱤᱥᱚᱢ ᱠᱟᱱᱟ ᱛᱚ ᱚᱱᱟᱛᱤᱧ ᱠᱩᱞᱤ ᱜᱚᱫ ᱠᱮᱫ ᱢᱮᱭᱟ
ᱩᱱ ᱥᱚᱢᱚᱭ ᱫᱚ ᱵᱟᱭ ᱧᱟᱢ ᱛᱟᱦᱮᱱᱟ ᱱᱚᱜᱼᱚᱭ ᱛᱮᱦᱮᱧ ᱜᱟᱯᱟ ᱫᱚ ᱟᱫᱚ ᱴᱟᱣᱟᱨ ᱠᱚᱠᱚ ᱵᱟᱹᱭᱥᱟᱹᱣ ᱠᱟᱜᱼᱟ ᱟ. ᱛᱩᱨᱮ ᱢᱤᱫᱴᱮᱱ ᱴᱟᱣᱟᱨ ᱢᱮᱱᱟᱜ ᱟᱥᱮ ᱚᱱᱟ ᱠᱷᱟᱹᱛᱤᱨ ᱡᱟᱣ ᱜᱮ ᱦᱤᱡᱩᱜ ᱜᱮᱭᱟ
ᱟᱪᱪᱷᱟ ᱟᱪᱪᱷᱟ
ᱢᱟᱡᱷᱮ ᱥᱟᱡᱷᱮ ᱚᱱᱠᱟ ᱦᱚᱭ ᱥᱩᱱᱩᱢᱼᱩᱱᱩᱢ ᱠᱚ ᱪᱟᱵᱟ ᱞᱮᱱᱠᱷᱟᱱ ᱫᱚ ᱵᱟᱝ ᱦᱤᱡᱩᱜᱼᱟ ᱚᱱᱠᱟ ᱰᱟᱣᱩᱱ ᱛᱟᱦᱮᱸᱱ ᱜᱮᱭᱟ ᱱᱮᱴᱳᱣᱟᱨᱠ ᱵᱟᱠᱷᱟᱱ ᱫᱚ ᱮᱵᱮᱞᱮᱵᱮᱞ ᱛᱟᱦᱮᱸᱱᱟ ᱱᱮᱛᱟᱨ ᱫᱚ
ᱦᱮᱸ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭᱱᱟ ᱥᱮ ᱟᱹᱣᱨᱤ
ᱟ. ᱣᱨᱤᱭᱟᱜᱼᱟ ᱟᱞᱮ ᱫᱚ ᱫᱤᱨᱤ ᱜᱮᱭᱟᱞᱮ ᱚᱱᱮ ᱦᱤᱨᱤ ᱵᱟᱲᱟᱭᱮᱫ ᱞᱮᱭᱟ ᱠᱚᱥᱮ ᱩᱰᱩᱠ ᱵᱟᱲᱟᱜ ᱠᱟᱱᱟᱞᱮ ᱚᱱᱟᱛᱮ ᱵᱚᱞᱮ ᱛᱟᱭᱚᱢ ᱧᱚᱜ ᱠᱟᱱᱟ
ᱟᱪᱪᱷᱟ
ᱦᱮᱸ ᱟᱯᱮ ᱫᱚᱯᱮ ᱡᱚᱢ ᱵᱟᱲᱟ ᱠᱮᱫ ᱵᱟᱝᱟ ᱟᱞᱮ ᱥᱮᱫ ᱮᱫ ᱫᱚ ᱨᱤᱢᱤᱞ ᱜᱮ ᱨᱤᱢᱤᱞᱮᱜᱼᱟ ᱫᱟᱜ ᱠᱚᱫᱚ ᱵᱟᱹᱱᱩᱜᱼᱟ
ᱟᱪᱪᱷᱟ ᱱᱚᱛᱮ ᱫᱟᱜ ᱫᱚ ᱵᱟᱭ ᱫᱟᱜ ᱟᱠᱟᱫᱟ ᱵᱟᱨ ᱫᱤᱱ ᱞᱟᱦᱟᱭ ᱫᱟᱜ ᱞᱮᱫ ᱛᱟᱦᱮᱸᱫ ᱟᱫᱚ ᱫᱟᱜ ᱫᱚ ᱦᱚᱞᱟ ᱢᱟᱫᱷᱮᱨ ᱫᱚ ᱦᱚᱞᱟ ᱫᱚ ᱵᱟᱭ ᱫᱟᱜ ᱟᱠᱟᱫᱟ
ᱟᱞᱮ ᱦᱚᱸ ᱤᱱᱠᱟᱹᱜᱮ ᱵᱟᱨᱫᱤᱱ ᱥᱮ ᱯᱮ ᱫᱤᱱ ᱞᱟᱦᱟᱱᱟᱜ ᱨᱚᱵᱤᱵᱟᱨ ᱠᱚ ᱥᱮᱱ ᱮ ᱫᱟᱜ ᱞᱮᱜᱼᱟ ᱵᱟᱝ ᱨᱚᱵᱤᱵᱟᱨ ᱫᱚ ᱵᱟᱝ ᱥᱚᱱᱤᱵᱟᱨ ᱵᱟᱝ ᱫᱚᱢᱮ ᱜᱮ ᱫᱟᱜᱼᱟ ᱞᱮᱭᱟ ᱫᱩ ᱜᱷᱚᱱᱴᱟ ᱞᱮᱠᱟ ᱫᱟᱜ ᱞᱮᱭᱟ
ᱟᱪᱪᱷᱟ
ᱛᱟᱨᱟᱥᱤᱧ ᱠᱷᱚᱱᱟᱜ ᱟᱹᱭᱩᱵ ᱫᱷᱟᱹᱵᱤᱡ
ᱦᱚᱭ ᱫᱟᱜ ᱥᱮ ᱥᱩᱫᱷᱩ ᱫᱟᱜ ᱜᱮ
ᱵᱟᱝᱟ ᱥᱩᱫᱷᱩ ᱫᱟᱜ ᱜᱮ ᱫᱟᱜ ᱜᱮ ᱫᱚᱢᱮ ᱫᱟᱜ ᱟᱠᱟᱫ ᱜᱚᱴᱟ ᱪᱟᱯᱮ ᱜᱚᱫ ᱞᱮᱱᱟ ᱟᱫᱚ ᱟᱞᱮ ᱱᱚᱛᱮ ᱫᱚ ᱵᱤᱨᱫᱤᱥᱳᱢ ᱫᱟᱜ ᱠᱚ ᱟᱹᱰᱤ ᱞᱚᱜᱚᱱ‌ᱮ ᱟᱸᱡᱮᱫ ᱪᱟᱵᱟᱭ ᱮᱠᱫᱚᱢ
ᱦᱮᱸ
ᱱᱚᱛᱮ ᱫᱚ ᱚᱱᱟ ᱡᱟᱹᱯᱩᱫ ᱠᱚᱜᱮ ᱛᱟᱦᱮᱸ ᱞᱮᱱᱠᱷᱟᱱ ᱜᱮ ᱡᱟ ᱛᱤᱸᱜᱩ ᱵᱟᱲᱟᱜᱼᱟ ᱟᱨ ᱵᱟᱠᱷᱟᱱ ᱫᱚ ᱱᱚᱝᱠᱟ ᱢᱤᱫ ᱫᱤᱱ ᱵᱟᱫᱽ ᱠᱟᱛᱮᱜ ᱡᱩᱫᱤ ᱢᱚᱬᱮ ᱢᱟᱦᱟ ᱠᱩᱲᱤ ᱢᱟᱦᱟ ᱯᱚᱨ ᱯᱚᱨ ᱫᱟᱜᱟᱭᱟ ᱚᱱᱠᱟ ᱫᱚ ᱫᱟᱜ ᱵᱟᱭ ᱛᱤᱜᱩᱱ ᱜᱮᱭᱟ
ᱦᱮᱸ
ᱟᱯᱮ ᱫᱚᱯᱮ ᱡᱚᱢ ᱵᱟᱲᱟ ᱠᱮᱫᱼᱟ
ᱟᱞᱮ ᱟᱹᱣᱨᱤᱮ ᱡᱚᱢᱟ ᱤᱥᱤᱱ ᱵᱟᱲᱟ ᱦᱩᱭᱩᱜ ᱠᱟᱱ ᱜᱮᱭᱟ ᱛᱚ
ᱱᱚᱣᱟ ᱮᱯ ᱤᱫᱤ ᱠᱟᱛᱮᱫ ᱫᱚ ᱪᱤᱠᱟᱹᱛᱮᱵᱮᱱ ᱵᱟᱲᱟᱭ ᱠᱮᱫᱼᱟ ᱟᱹᱵᱮᱱ ᱫᱚ
ᱮᱯ ᱤᱫᱤ ᱠᱟ ᱠᱟᱛᱮᱜ ᱫᱚ ᱤᱠᱷᱟᱱ ᱢᱤᱫᱴᱟᱝ ᱜᱟᱛᱮ ᱜᱤᱫᱽᱨᱟᱹᱭ ᱞᱟᱹᱭᱟᱫ ᱞᱤᱧᱟᱹ ᱡᱮ ᱱᱚᱜᱼᱚᱭ ᱱᱚᱝᱠᱟ ᱢᱤᱫᱴᱟᱝ ᱠᱟᱹᱢᱤ ᱪᱟᱞᱟᱜ ᱠᱟᱱᱟ ᱛᱚ ᱟᱢ ᱱᱚᱰᱮ ᱥᱮᱞᱮᱫ ᱫᱟᱲᱮᱭᱟᱜᱼᱟ ᱟᱨᱠᱤ ᱟᱞᱮᱭᱟᱜ ᱱᱚᱣᱟ
ᱟᱪᱪᱷᱟ ᱟᱪᱪᱷᱟ ᱦᱚᱸ ᱟᱹᱞᱤᱧ ᱦᱚᱸ ᱢᱤᱫᱴᱮᱱ ᱢᱟᱱᱮ ᱟᱞᱮᱭᱟᱜ ᱠᱚᱞᱮᱡᱽ ᱨᱮᱱ ᱢᱤᱫᱴᱮᱱ ᱫᱟᱫᱟ ᱦᱚᱲ ᱱᱤᱛᱚᱜ ᱫᱚ ᱤᱭᱩᱱᱤᱵᱷᱟᱨᱥᱤᱴᱤ ᱨᱮ ᱢᱮᱱᱟᱭᱟ ᱩᱱᱤᱜᱮ ᱮᱴᱮᱴᱟᱥ ᱨᱮ ᱯᱳᱥᱴ ᱞᱮᱫ ᱛᱟᱦᱮᱱᱤᱧ ᱧᱮᱞ ᱞᱮᱫᱼᱟ ᱥᱠᱨᱤᱱᱥᱚᱴ ᱫᱚᱦᱚ ᱠᱟᱛᱮᱫ ᱪᱮᱫ ᱵᱟᱲᱟ ᱠᱟᱛᱮ ᱜᱨᱩᱯ ᱞᱤᱧ ᱡᱚᱭᱮᱱ ᱟᱠᱟᱱᱟ ᱟᱨ ᱪᱮᱫ ᱜᱨᱩᱯ ᱞᱤᱧ ᱡᱚᱭᱮᱱ ᱮᱱᱟ ᱛᱚᱵᱮ ᱱᱚᱣᱟ ᱮᱯ ᱤᱫᱤ ᱠᱟᱛᱮᱫ ᱦᱚᱸ ᱵᱟᱹᱞᱤᱧ ᱵᱟᱲᱟᱭ ᱛᱟᱦᱮᱸᱱᱚᱜ ᱴᱷᱤᱠ ᱟᱪᱷᱮ ᱛᱚ ᱢᱮᱥᱮᱧ ᱞᱤᱧ ᱧᱮᱞᱮᱫᱼᱟ ᱮᱨᱯᱮ ᱦᱤᱡᱩᱜ ᱜᱤ ᱤᱱᱟᱹᱯᱚᱨᱮ ᱦᱤᱡᱩᱜ ᱯᱮ ᱟᱹᱞᱤᱧ ᱚᱠᱟ ᱮᱯ ᱨᱮᱞᱤᱧ ᱵᱚᱞᱚ ᱟᱠᱟᱱᱟ ᱮᱯᱥ ᱜᱮ ᱵᱟᱹᱱᱩᱜ ᱟᱱᱟ ᱦᱮᱸ ᱟᱫᱚ ᱵᱮᱥ ᱴᱷᱤᱠ ᱮᱱᱟ ᱩᱱᱥ ᱡᱚᱠᱷᱚᱱᱤᱧ ᱪᱮᱠ ᱠᱮᱜᱼᱟᱞᱤᱧ ᱞᱤᱝᱠ ᱢᱮᱱᱟᱜᱼᱟ ᱦᱟᱯᱮ ᱥᱮ ᱟᱫᱚ ᱧᱮᱞ ᱠᱮᱫ ᱯᱚᱨᱮᱧ ᱰᱟᱣᱩᱱᱞᱳᱰ ᱠᱮᱫᱮᱜᱼᱟ ᱰᱟᱣᱩᱱᱞᱳᱰ ᱯᱚᱨᱮ ᱦᱚᱸ ᱟᱫᱚ ᱴᱟᱥᱠ ᱨᱚ ᱵᱟᱝ ᱜᱟᱱᱚᱜ ᱠᱟᱱ ᱛᱟᱦᱮᱱᱟ ᱟᱹᱰᱤ ᱫᱤᱱ
ᱦᱮᱸ ᱦᱮᱸ
ᱟᱵᱚ ᱡᱟᱦᱟᱸ ᱢᱮᱥᱮᱡᱽ ᱠᱚᱜᱤᱧ ᱥᱤᱱ ᱵᱟᱲᱟᱭ ᱛᱟᱦᱮᱸᱱᱟ ᱦᱮᱸ ᱚᱱᱟᱯᱚᱨᱮ ᱢᱳᱵᱟᱭᱤᱞ ᱠᱟᱹᱴᱤᱡ ᱰᱤᱥᱴᱟᱵ ᱜᱮ ᱛᱟᱞᱤᱧᱟ ᱟᱹᱞᱤᱧ ᱴᱟᱪ ᱠᱚᱦᱚᱸ ᱴᱷᱤᱠ ᱴᱷᱟᱠ ᱵᱟᱭ ᱥᱟᱵᱟᱜᱼᱟ ᱨᱤᱯᱷᱨᱮᱥ ᱵᱟᱲᱟ ᱠᱟᱛᱮᱫ ᱜᱟᱱᱚᱜ ᱠᱟᱱᱟ ᱱᱚᱜᱼᱚᱭ ᱦᱚᱞᱟ ᱠᱷᱚᱱᱟᱜ ᱜᱟᱱᱚᱜ ᱠᱟᱱᱟ᱾
ᱟᱪᱪᱷᱟ ᱟᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ ᱱᱤᱛᱚᱜ ᱫᱚ?
ᱱᱤᱛᱚᱜ ᱫᱚ ᱠᱟᱹᱢᱤ ᱠᱚᱫᱚ ᱟᱨ ᱵᱟᱹᱱᱩᱜ ᱟᱱᱟ᱾
ᱚᱲᱟᱜ ᱠᱚᱨᱮ ᱜᱮ ᱵᱟᱝ?
ᱦᱮᱸ ᱚᱲᱟᱜ ᱠᱚᱨᱮ ᱜᱮ
ᱛᱟᱦᱚᱞᱮ ᱱᱚ-ᱚᱭᱛᱚ ᱟᱢᱵᱟᱵᱚᱛᱤ ᱥᱮᱴᱮᱨᱚᱜ ᱠᱟᱱᱟ ᱛᱟᱦᱞᱮ ᱩᱞ ᱠᱟᱱᱴᱷᱟᱲ ᱠᱚ ᱵᱤᱞᱮᱜ ᱠᱟᱱᱟ ᱥᱮ ᱵᱟᱝ?
ᱦᱮᱸ ᱵᱤᱞᱤᱜ ᱠᱟᱱᱟ᱾ ᱟᱢᱵᱟᱵᱚᱛᱤ ᱠᱚ ᱥᱮᱴᱮᱨᱚᱜ ᱠᱟᱱᱟ ᱯᱮᱲᱟ ᱠᱚ ᱵᱟᱨᱭᱟ ᱜᱟᱱ ᱦᱚᱦᱚ ᱦᱩᱭ ᱠᱟᱱᱟ ᱥᱮ ᱪᱮᱫ ᱯᱨᱚᱥᱛᱩᱛᱤ ᱪᱟᱹᱞᱩᱜ ᱠᱟᱱᱟ ᱚᱱᱟ ᱨᱮᱭᱟᱜ ᱤᱭᱮ ᱪᱟᱹᱞᱩᱜ ᱠᱟᱱᱟ
ᱪᱮᱫ
ᱚᱢᱵᱟᱵᱚᱛᱤ ᱨᱮᱭᱟᱜ ᱜᱮ ᱛᱮᱭᱟᱨ ᱵᱟᱲᱟ ᱦᱩᱭᱩᱜ ᱠᱟᱱᱟ ᱛᱮᱦᱤᱧ ᱜᱟᱯᱟ ᱠᱷᱚᱱ
ᱟᱪᱪᱷᱟ ᱦᱮᱸ ᱟᱢᱵᱟᱵᱚᱛᱤ ᱛᱚ ᱱᱚᱜᱼᱚᱭ ᱢᱮᱱᱟᱜᱼᱟ ᱥᱮᱴᱮᱨᱚᱜ ᱠᱟᱱᱟ ᱟᱨ ᱵᱮᱥᱤ ᱫᱤᱱ ᱵᱟᱹᱱᱩᱜᱼᱟ᱾
ᱦᱳᱭ ᱥᱚᱢᱵᱟᱨ ᱥᱮ ᱛᱤᱥ ᱠᱩ ᱞᱟᱹᱭ ᱩᱪᱩᱮᱫ ᱥᱚᱢᱵᱟᱨ ᱜᱮ ᱡᱟᱱᱤᱪ ᱪᱚᱝ ᱛᱮᱦᱧ ᱢᱟᱦᱟᱸᱜ ᱵᱩᱫᱷᱵᱟᱨ
ᱦᱳᱭ ᱦᱳᱭ ᱛᱟᱦᱚᱞᱮ ᱟᱢᱵᱟᱵᱫᱤᱨᱮ ᱪᱮᱫ ᱠᱚ ᱟᱢ ᱫᱚ ᱠᱟᱱᱴᱷᱟᱲ ᱠᱚᱢ ᱡᱚᱢ ᱜᱮᱭᱟ ᱥᱮ ᱵᱟᱢ ᱡᱚᱢ ᱜᱮᱭᱟ
ᱠᱟᱱᱴᱷᱟᱲ ᱠᱚ ᱡᱚᱢ ᱠᱚᱫᱚ ᱡᱚᱢ ᱦᱩᱭᱩᱜ ᱜᱮᱭᱟ ᱧᱩᱛᱩᱢᱠᱟᱜᱮ
ᱟᱪᱪᱷᱟ ᱠᱟᱱᱴᱷᱟᱲ ᱡᱟᱦᱟᱸᱦᱟ ᱵᱤᱞᱤ ᱚᱱᱟᱠᱚ ᱯᱤᱴᱷᱟᱹᱭ ᱜᱮᱭᱟ ᱵᱟᱝ
ᱚᱱᱟ ᱫᱚ ᱵᱟᱹᱞᱤᱧ ᱡᱚᱢ ᱠᱟᱜ ᱟᱹᱞᱤᱧ ᱫᱚ᱾
ᱚᱸ-ᱚᱸ
ᱦᱩᱸ ᱟᱞᱮᱫᱚ ᱡᱟᱥᱴ ᱚᱱᱟ ᱠᱷᱟᱹᱡᱟᱹᱲᱤ ᱠᱚ ᱥᱟᱣ ᱡᱟᱹᱥᱛᱤ ᱜᱮᱞᱮ ᱡᱚᱢᱟ ᱟᱞᱮ ᱫᱚ ᱵᱟᱠᱷᱟᱱ ᱢᱤᱫᱴᱮᱱ ᱵᱟᱨᱭᱟ ᱱᱟᱹᱢᱟᱹᱧᱚᱜ ᱞᱮᱠᱟᱞᱮ ᱡᱚᱢ ᱟᱠᱟᱟᱜᱼᱟ ᱤᱱᱟᱹ ᱧᱚᱜ ᱞᱮᱠᱟᱞᱧ ᱡᱚᱢᱟ ᱤᱱᱠᱟᱹ ᱟᱫᱚᱠᱷᱟᱱ ᱜᱤᱫᱽᱨᱟᱹ ᱠᱚᱞᱤᱧ ᱡᱚᱢ ᱵᱟᱲᱟ ᱠᱚᱣᱟ ᱦᱟᱱᱮ ᱡᱚᱢ ᱯᱮ᱾
ᱦᱮᱸ
ᱢᱮᱱᱟᱜᱼᱟ
ᱛᱟᱦᱞᱮ ᱟᱯᱮ ᱥᱮᱫ ᱱᱤᱛᱚᱜ ᱪᱟᱥᱵᱟᱥ ᱠᱚ
ᱪᱟᱥᱵᱟᱥ ᱠᱤᱱᱛᱩᱟ ᱟᱹᱣᱨᱤᱭᱮᱫ ᱛᱟᱞᱮᱭᱟ ᱱᱚᱜᱼᱚᱭ ᱫᱟᱜ ᱵᱟᱲᱟ ᱞᱮᱜᱮ᱾ ᱵᱟᱹᱫᱽ ᱠᱚᱨᱮ ᱫᱟᱜ ᱦᱩᱭ ᱞᱮᱱ ᱜᱮᱭᱟ ᱛᱟᱨᱯᱚᱨᱮ ᱞᱮ ᱥᱤ ᱵᱟᱲᱟᱭᱟ ᱦᱟᱸᱜ᱾
ᱟᱪᱪᱷᱟ
ᱛᱚᱞᱟ ᱠᱚᱲᱟ ᱠᱚ ᱜᱤᱰᱤ ᱵᱟᱲᱟᱭᱮᱫ ᱜᱮᱛᱟᱞᱮᱭᱟ ᱟᱞᱮ ᱫᱚ᱾
ᱦᱩᱸ
ᱢᱤᱫ ᱵᱟᱨ ᱦᱚᱸ ᱚᱱᱠᱟ ᱥᱟᱹᱨᱫᱤ ᱠᱚᱦᱚᱸ ᱵᱟᱝᱟ ᱢᱤᱫ ᱵᱟᱨ ᱦᱚᱸᱠᱚ ᱜᱤᱰᱤ ᱵᱟᱲᱟᱭᱮᱫᱼᱟ
ᱟᱪᱪᱷᱟ ᱚ ᱛᱟᱦᱚᱞᱮ ᱦᱟᱣ ᱠᱚᱠᱚ ᱧᱟᱢᱚᱜ ᱠᱟᱱᱟ ᱥᱮ ᱵᱟᱝ ᱱᱮᱛᱟᱨ᱾
ᱦᱮᱸ
ᱦᱟᱣ ᱠᱚ ᱱᱮᱛᱟᱨ ᱠᱚ ᱧᱟᱢᱚᱜ ᱜᱮᱭᱟ?
ᱪᱤᱞᱤ? ᱦᱟᱣ ᱱᱚᱛᱮ ᱫᱚ ᱠᱷᱩᱵᱽ ᱠᱚᱢ᱾ ᱢᱤᱫᱴᱮᱱ ᱢᱟᱨᱮ ᱩᱞ ᱫᱟᱨᱮ ᱠᱚᱨᱮ ᱜᱮ᱾ ᱠᱚ ᱛᱟᱦᱮᱱᱟ ᱢᱤᱫ ᱫᱷᱟᱣ ᱜᱢ ᱛᱤᱭᱳᱜ ᱞᱮᱚ ᱠᱷᱟᱱ ᱠᱚ ᱚᱱᱟ ᱠᱚ ᱵᱟᱹᱱᱩᱜ ᱵᱟᱠᱚ ᱧᱟᱢᱚᱜ ᱜᱮᱭᱟ ᱡᱟᱥᱴ ᱛᱷᱚᱲᱟ ᱡᱩᱫᱤ ᱡᱚᱢ ᱦᱩᱭᱩᱜ ᱠᱷᱟᱱ ᱦᱟᱴ ᱠᱚᱚᱨᱨᱮ ᱠᱷᱚᱱᱜᱮ ᱟᱹᱜᱩᱭ ᱦᱩᱭᱩᱜ ᱜᱮᱭᱟ
ᱟᱯᱮ ᱫᱚ ᱚᱱᱛᱮ ᱫᱚ ᱛᱤᱥ ᱪᱮᱫ ᱵᱟᱨᱮ ᱦᱟᱴ ᱵᱟᱹᱭᱥᱟᱹᱜ ᱜᱮ
ᱦᱮᱸ ᱛᱮᱦᱮᱧ ᱢᱤᱫᱴᱮᱱ ᱛᱟᱦᱮᱸ ᱞᱮᱱᱟ ᱚᱸᱰᱮ ᱠᱷᱚᱲᱤᱠᱟ ᱥᱮᱫ ᱨᱮ ᱟᱨ ᱢᱤᱫᱴᱟᱱ ᱦᱩᱭᱩᱜᱼᱟ ᱵᱟᱹᱞᱤᱰᱤ ᱥᱮᱫ ᱨᱮ ᱥᱩᱠᱨᱚᱵᱟᱨ ᱚᱱᱟᱫᱚ ᱵᱩᱫᱷᱵᱟᱨ ᱥᱩᱠᱨᱚᱵᱟᱨ ᱟᱨ ᱢᱤᱫᱴᱟᱱ ᱫᱚ ᱥᱚᱨ ᱨᱮ ᱦᱩᱭᱩᱜᱼᱟ ᱥᱚᱨᱠ ᱥᱮᱫ ᱨᱮ ᱚᱱᱟ ᱫᱚ ᱨᱚᱵᱤᱵᱟᱨ
ᱟᱪᱪᱷᱟ ᱟᱪᱪᱷᱟ
ᱯᱮᱭᱟ ᱦᱟᱴ ᱜᱮ ᱟᱞᱮ ᱫᱚᱞᱮ ᱦᱟᱴᱚᱜ ᱜᱮᱭᱟ
ᱚ ᱛᱟᱦᱚᱞᱮ ᱥᱚᱵᱽᱡᱤ ᱠᱚᱫᱚ ᱦᱟᱴ ᱠᱷᱚᱱᱟᱜ ᱜᱮᱯᱮ ᱦᱟᱛᱟᱣ ᱜᱮᱭᱟ ᱥᱮ ᱚᱲᱟᱜ ᱠᱚᱨᱮ ᱜᱮ ᱪᱟᱥ ᱵᱟᱥ ᱦᱩᱭᱩᱜᱼᱟ
ᱵᱟᱝ-ᱟ ᱚᱲᱟᱜ ᱦᱟᱴ ᱠᱷᱚᱱᱜᱮ ᱚᱲᱟᱜ ᱠᱚᱨᱮ ᱫᱚ ᱱᱚᱛᱮᱨᱮ ᱪᱟᱥᱼᱵᱟᱥ ᱵᱟᱝ ᱦᱩᱭᱩᱜ ᱜᱮᱭᱟ ᱦᱚᱸ ᱚᱠᱚᱭ ᱡᱩᱫᱤ ᱚᱱᱠᱟ ᱠᱚ ᱞᱟᱜᱟᱣ ᱠᱟᱜ ᱥᱟᱵᱼᱢᱟᱨᱥᱟᱞ ᱠᱚᱠᱚ ᱞᱟᱜᱟᱣ ᱵᱟᱝ ᱠᱷᱟᱱ ᱫᱚ ᱩᱱᱠᱩ ᱫᱚ ᱚᱲᱟᱜ ᱠᱚᱨᱮ ᱴᱩᱠ ᱴᱟᱠ ᱠᱚ ᱞᱟᱜᱟᱣ ᱵᱟᱲᱟᱣ ᱟᱠᱟᱱᱟ ᱡᱚᱢ ᱵᱟᱠᱷᱨᱟ
ᱦᱚᱸ
ᱢᱮ ᱵᱟᱱᱤᱡᱤᱵ ᱵᱷᱟᱵ ᱛᱮᱫᱚ ᱵᱟᱝ-ᱟ ᱱᱚᱛᱮ ᱫᱚ
ᱟᱪᱪᱷᱟ ᱵᱟᱝ ᱢᱮᱱᱫᱟᱹᱧ ᱱᱚᱜ ᱚᱭ ᱡᱮ ᱚᱲᱟᱜ ᱨᱮ ᱛᱟᱦᱮᱱ ᱛᱟᱵᱚᱱᱟ ᱡᱮᱢᱚᱱ ᱯᱤᱯᱟᱹ ᱛᱟᱨᱯᱚᱨᱮ ᱦᱚᱛᱚᱫ ᱱᱚᱣᱟ ᱠᱚ
ᱚᱱᱠᱟᱜᱮ ᱟᱞᱮ ᱫᱚ ᱠᱩᱸᱫᱽᱨᱤ ᱜᱮ ᱟᱞᱮ ᱦᱟᱸᱜ ᱠᱩᱸᱫᱽᱨᱤ ᱠᱩᱸᱫᱽᱨᱤ ᱢᱤᱫᱴᱮᱱ ᱞᱮ ᱡᱷᱟᱴᱟ ᱟᱠᱟᱜᱼᱟ ᱟᱨ ᱢᱩᱱᱜᱟᱹ ᱟᱲᱟᱜ ᱫᱟᱨᱮ ᱢᱤᱫᱴᱮᱱ ᱢᱮᱱᱟᱜᱼᱟᱱᱟ
ᱦᱮᱸ ᱢᱩᱱᱜᱟᱹ ᱟᱲᱟᱜ ᱫᱚ ᱦᱮᱸ ᱱᱤᱛᱚᱜ ᱱᱤᱭᱟᱹ ᱜᱚᱨᱚᱢ ᱨᱮ ᱢᱩᱱᱜᱟᱹ ᱟᱲᱟᱜ ᱟᱨ ᱨᱮᱭᱟᱲ ᱫᱟᱜ ᱢᱟᱹᱰᱤ ᱟᱹᱰᱤ ᱪᱮᱦᱨᱟ ᱵᱩᱡᱷᱟᱹᱜᱼᱟ ᱡᱚᱢ ᱵᱟᱝ
ᱦᱮᱸ ᱦᱩᱲᱩ ᱢᱟᱹᱨᱤᱪ ᱯᱮ ᱪᱟᱥ ᱟᱠᱟᱫᱟ
ᱵᱟᱝ-ᱟ ᱞᱟᱜᱟᱣ ᱞᱮᱫᱼᱟᱞᱮ ᱦᱚᱸᱜᱼᱚᱭ ᱢᱩᱪᱟᱹᱫ ᱤᱫᱤᱭ ᱠᱟᱱᱟ ᱚᱱᱟ ᱫᱚ ᱵᱟᱹᱱᱩᱜ ᱟᱱᱟ ᱚᱱᱠᱟ ᱤᱛᱟᱹ ᱠᱚ ᱵᱟᱝ ᱧᱟᱢᱚᱜ ᱠᱟᱱᱟ ᱥᱮ ᱚᱱᱟ ᱫᱚ ᱵᱟᱝ ᱨᱚᱦᱚᱭ ᱦᱳᱭ ᱟᱠᱟᱱᱟ ᱚᱱᱟ ᱫᱚ
ᱦᱟᱸ ᱚᱱᱟ ᱢᱟ ᱫᱚᱢᱮ ᱡᱷᱟᱞ ᱚᱱᱟ ᱫᱚ ᱩᱛᱩ ᱨᱮᱠᱚ ᱢᱮᱥᱟᱭ ᱜᱮᱭᱟ ᱥᱮ ᱡᱚᱢ ᱜᱮᱭᱟ ᱯᱮ
ᱡᱚᱢ ᱦᱚᱸᱠᱚ ᱡᱚᱢ ᱜᱮᱭᱟ ᱚᱱᱟ ᱫᱚ ᱵᱟᱠᱷᱟᱱ ᱠᱚ ᱢᱮᱥᱟᱭ ᱜᱮᱭᱟ ᱢᱤᱫ ᱩᱛᱩ ᱠᱚ ᱦᱚᱸ ᱦᱮᱸ ᱛᱚᱠᱚᱡ ᱵᱟᱲᱟᱭᱟᱠᱚ ᱡᱟᱹᱥᱛᱤ ᱚᱠᱚᱭ ᱦᱮᱸ ᱛᱚᱜᱚᱡ ᱵᱟᱲᱟᱭ ᱟᱠᱚ ᱡᱟᱹᱥᱛᱤ ᱚᱠᱚᱭ ᱢᱟᱹᱨᱤᱪ ᱡᱚᱢ ᱦᱚᱲ ᱫᱚ ᱴᱷᱤᱠ ᱠᱚ ᱡᱚᱢ ᱫᱟᱲᱮᱭᱟᱜᱼᱟ ᱟᱨ ᱚᱠᱚᱭ ᱵᱟᱭ ᱡᱚᱢ ᱫᱟᱲᱮᱭᱟᱜᱼᱟ ᱵᱟᱭᱡᱚᱢ ᱫᱟᱲᱮᱭᱟᱜᱼᱟ ᱢᱤᱫ ᱫᱷᱟᱣ ᱜᱟᱱᱮ ᱛᱚᱜᱚᱡ ᱟᱱᱠᱷᱟᱱ ᱦᱚᱸ ᱦᱩᱭ ᱠᱟᱱᱟ
ᱦᱮᱸ ᱫᱚᱢᱮ ᱜᱮ ᱡᱷᱟᱞ ᱫᱚ ᱚᱱᱟ ᱫᱚ
ᱚᱱᱟ ᱠᱚᱫᱚ ᱢᱟᱱᱮ ᱟᱹᱞᱤᱧᱟᱜ ᱩᱯᱤᱱᱤᱭᱚᱱ ᱛᱮᱫᱚ ᱥᱤᱯᱤ ᱢᱮᱥᱟ ᱠᱚᱫᱚ ᱴᱷᱤᱠ ᱜᱮᱭᱟ ᱜᱮᱨ ᱵᱟᱭ ᱜᱟᱱᱚᱜᱼᱟ ᱚᱱᱟ ᱠᱚᱫᱚ ᱚᱱᱟ ᱡᱟᱦᱟᱱᱟᱜ ᱠᱟᱹᱣᱨᱟᱹ ᱟᱲᱟᱜ ᱠᱚᱨᱮ ᱵᱮᱱ ᱥᱤᱯᱤ ᱢᱮᱥᱟ ᱠᱮᱫᱟ ᱵᱟᱥ ᱚᱱᱟ ᱠᱚᱫᱚ ᱴᱷᱤᱠ ᱜᱮᱭᱟ ᱵᱟᱠᱷᱟᱱ ᱱᱚᱣᱟ ᱛᱳᱢᱟᱨ ᱵᱟᱥᱠᱮ ᱫᱟᱠᱟ ᱡᱟᱦᱟᱸ ᱡᱚᱡᱚ ᱫᱟᱜ ᱦᱩᱭᱩᱜ ᱜᱮᱭᱟ ᱚᱱᱟᱨᱮ ᱠᱟᱹᱴᱤᱡ ᱵᱤᱱ ᱮᱢᱟᱜ ᱠᱷᱟᱱ ᱫᱚ ᱠᱟᱹᱢᱤᱭᱟ ᱚᱱᱟ ᱫᱚ ᱦᱚᱭ
ᱦᱳᱭ ᱦᱳᱭ
ᱜᱮᱨ ᱵᱟᱠᱷᱨᱟ ᱫᱚ ᱠᱤᱱᱛᱩ ᱚᱱᱟ ᱢᱟᱹᱨᱤᱪ ᱫᱚ ᱵᱟᱝ ᱠᱟᱱᱟ
ᱦᱚᱸ ᱱᱚᱜᱼᱚᱭ ᱡᱮᱢᱚᱱ ᱥᱤᱯᱤ ᱠᱟᱛᱷᱟ ᱵᱤᱱ ᱡᱮᱢᱚᱱ ᱵᱤᱱ ᱞᱟᱹᱭ ᱠᱮᱫᱟ ᱛᱟᱦᱚᱞᱮ ᱱᱚᱜᱼᱚᱭ ᱡᱮᱢᱚᱱ ᱡᱚᱡᱚ ᱢᱮᱱᱟᱜᱼᱟ ᱟᱯᱮ ᱥᱮᱫ ᱢᱮᱱᱟᱜ ᱜᱮᱭᱟ
ᱦᱚᱸ ᱢᱮᱱᱟᱜ ᱜᱮᱭᱟ ᱡᱚᱡᱚ ᱫᱚ
ᱡᱚᱡᱚ ᱟᱹᱰᱤ ᱵᱩᱡᱷᱟᱹᱜᱼᱟ ᱟᱹᱰᱤ ᱪᱮᱦᱨᱟ ᱵᱟᱝ
ᱦᱩᱸ ᱦᱳᱭ ᱛᱮᱦᱮᱧ ᱜᱟᱯᱟ ᱜᱮ ᱡᱚᱡᱚ ᱦᱚᱸ ᱵᱤᱞᱤᱜᱼᱟ ᱡᱷᱮᱸᱰ ᱵᱚᱸᱜᱟ ᱥᱤᱛᱩᱝ ᱥᱤᱛᱩᱝ ᱜᱮ ᱡᱟᱹᱥᱛᱤ ᱥᱟᱹᱨᱫᱤ ᱥᱤᱛᱩᱝ ᱟᱨ ᱛᱟᱨᱯᱚᱨᱮ ᱱᱚᱜᱼᱚ ᱱᱚ-ᱚᱭ ᱡᱮᱢᱚᱱ ᱟᱵᱚ ᱵᱟᱹᱨᱩ ᱵᱟᱹᱨᱩ ᱵᱟᱹᱨᱩ ᱠᱚᱥᱟ ᱡᱩᱛᱩᱜ ᱜᱮᱭᱟ ᱚᱱᱟ ᱠᱚᱫᱚ ᱥᱤᱯᱤ ᱵᱟᱠᱷᱨᱟ ᱦᱩᱲᱩ ᱢᱟᱨᱤᱪ ᱫᱚ ᱥᱤᱯᱤ ᱵᱟᱠᱷᱨᱟ ᱵᱷᱟᱹᱜᱤᱜᱼᱟ ᱜᱮᱨ ᱫᱚ ᱟᱹᱰᱤ ᱡᱳᱨ ᱜᱮ ᱡᱷᱟᱞ-ᱟ
ᱵᱟᱨᱩ ᱛᱟᱨᱯᱚᱨᱮ ᱠᱳᱛᱷ
ᱦᱩᱸ ᱦᱩᱸ ᱟᱨᱦᱚ ᱠᱩᱫ ᱠᱚᱛᱮ ᱛᱮᱦᱮᱧ ᱜᱟᱯᱟ ᱦᱩᱭᱩᱜ ᱠᱟᱱᱟ ᱦᱟᱸᱜ ᱟᱞᱮ ᱱᱚᱛᱮ ᱫᱚ ᱟᱹᱣᱨᱤ ᱦᱩᱭ ᱥᱟᱹᱵᱩᱛ ᱟ ᱠᱤᱪᱷᱩ ᱠᱤᱪᱷᱩ ᱫᱟᱨᱮ ᱨᱮᱫᱚ ᱵᱮᱨᱮᱞ ᱜᱮᱭᱟ
ᱦᱮᱸ
ᱱᱚᱣᱟ ᱟᱥᱟᱲ ᱵᱚᱸᱜᱟ ᱢᱩᱪᱟᱹᱫ ᱢᱩᱪᱟᱹᱫ ᱜᱚᱫᱛᱮ ᱢᱩᱪᱟᱹᱫᱚᱜᱼᱟ ᱦᱟᱸᱜ ᱟᱥᱟᱲ ᱵᱚᱸᱜᱟ ᱥᱚᱵᱮ ᱟᱨᱟᱢᱵᱚ ᱟᱠᱟᱱᱟ ᱵᱟᱨᱥᱤᱧ ᱵᱟᱝᱟᱱ ᱦᱩᱭᱩᱜ ᱠᱟᱱᱟ ᱛᱚ ᱟᱫᱷᱟ ᱫᱤ ᱞᱮᱱᱜᱮ ᱩᱱ ᱥᱚᱢᱚᱭ ᱥᱟᱨᱫᱤᱜᱼᱟ ᱵᱟᱝ ᱚᱠᱟ ᱠᱚᱨᱮ ᱫᱚᱞᱮ ᱧᱮᱞ ᱞᱮᱫᱼᱟ ᱵᱤᱞᱤ ᱠᱟᱱᱟ ᱚᱱᱛᱮ ᱤᱭᱟᱹ ᱥᱮᱫ ᱞᱤᱧ ᱪᱟᱞᱟᱣᱱᱟ ᱪᱚᱱᱫᱨᱚᱠᱚᱱᱟ ᱴᱟᱣᱩᱱ ᱥᱮᱫ ᱞᱤᱧ ᱪᱟᱞᱟᱣ ᱞᱮᱱᱟ ᱴᱟᱣᱩᱱ ᱥᱮᱫ ᱚᱱᱛᱮ ᱨᱮ ᱫᱚ ᱵᱤᱞᱤ ᱠᱟᱱᱟᱞᱤᱧ ᱧᱮᱞ ᱞᱮᱫᱼᱟ ᱛᱤᱭᱩᱜ ᱜᱮᱼᱟ ᱠᱚ
ᱱᱚᱣᱟ ᱠᱩᱫ ᱠᱚ ᱵᱟᱡᱟᱨ ᱨᱮᱠᱚ ᱟᱠᱷᱨᱤᱧ ᱜᱮᱭᱟ ᱥᱮ ᱵᱟᱝ
ᱵᱟᱹᱞᱤᱧ ᱧᱮᱞ ᱟᱠᱟᱫ ᱠᱚᱣᱟ ᱠᱤᱱᱛᱩ ᱦᱚᱸ ᱟᱹᱞᱤᱧ ᱡᱚᱠᱷᱚᱱ ᱤᱥᱠᱩᱞ ᱨᱮ ᱞᱤᱧ ᱛᱟᱦᱮᱸ ᱞᱮᱱᱟ ᱛᱚᱠᱷᱚᱱ ᱢᱤᱫᱴᱮᱱ ᱵᱟᱨᱭᱟ ᱵᱩᱲᱦᱤ ᱠᱚ ᱤᱫᱤ ᱠᱮ ᱜᱮᱭᱟ ᱥᱠᱩᱞ ᱜᱮᱴ ᱥᱟᱢᱟᱝ ᱨᱮᱠᱚ ᱫᱩᱲᱩᱵ ᱠᱚᱜ ᱛᱟᱸᱦᱮᱫ ᱦᱮᱸ ᱤᱥᱠᱩᱞ ᱪᱷᱩᱴᱤᱜᱼᱟ ᱡᱚᱠᱷᱚᱱ ᱜᱤᱫᱽᱨᱟᱹ ᱠᱚ ᱦᱟᱛᱟᱣ ᱛᱟᱦᱮᱸᱱᱟ ᱠᱩᱫ ᱵᱤᱞᱤ
ᱵᱟᱝ ᱟᱵᱚ ᱡᱩᱫᱤ ᱱᱚᱣᱟ ᱮ ᱩᱞ ᱠᱟᱱᱴᱷᱟᱲ ᱟᱨ ᱵᱟᱝ ᱠᱩᱫ ᱠᱚ ᱢᱟᱱᱮ ᱱᱚᱜᱼᱚᱭ ᱡᱮ ᱴᱟᱣᱩᱱ ᱵᱟᱡᱟᱨ ᱠᱚᱨᱮ ᱵᱚᱱ ᱟᱠᱷᱨᱤᱧᱟ ᱛᱟᱦᱚᱞᱮ ᱢᱟᱱᱮ ᱵᱷᱟᱜᱮ ᱢᱤᱫᱴᱟᱝ
ᱦᱚ ᱦᱚ ᱦᱚ
ᱚᱱᱟᱴᱟᱝ ᱵᱷᱟᱜᱮ ᱢᱤᱫᱴᱟᱝ ᱴᱟᱠᱟ ᱯᱚᱭᱥᱟ ᱟᱨᱡᱟᱣ ᱜᱟᱱᱚᱜ
ᱦᱚᱸ ᱜᱟᱱᱚᱜᱼᱟ ᱜᱟᱱᱚᱜᱼᱟ ᱚᱱᱟ ᱠᱚᱫᱚ ᱡᱩᱫᱤ ᱚᱱᱠᱟ ᱪᱟᱦᱤᱫᱟ ᱛᱟᱦᱮᱱᱟ ᱡᱩᱫᱤ ᱢᱮᱫᱴᱟᱝ ᱢᱟᱨᱠᱮᱴ ᱨᱮᱭᱟᱜ ᱢᱟᱨᱠᱮᱴ ᱦᱚᱲ ᱡᱚᱢ ᱥᱟᱱᱟ ᱠᱚᱣᱟ ᱱᱤᱥᱪᱚᱭ
ᱡᱮᱦᱮᱛᱩ ᱵᱟᱡᱟᱨ ᱴᱟᱣᱩᱱ ᱠᱚᱨᱮᱜ ᱫᱚ ᱵᱟᱹᱱᱩᱜ ᱟᱥᱮ ᱫᱟᱨᱮ ᱠᱚᱫᱚ
ᱦᱚ ᱟᱨ ᱧᱮᱞ ᱟᱠᱟᱫ ᱠᱚᱣᱟᱞᱤᱧ ᱚᱫᱷᱤᱠᱟᱝᱥᱚ ᱢᱟᱱᱮ ᱴᱟᱣᱩᱱ ᱦᱚᱲ ᱫᱚ ᱵᱟᱠᱚ ᱵᱟᱲᱟᱭᱟ ᱡᱮ ᱱᱚᱣᱟ ᱫᱚ ᱪᱮᱫ ᱠᱟᱱᱟ
ᱦᱳᱭ ᱦᱳᱭ ᱴᱷᱤᱠ
ᱵᱟᱲᱟᱭ ᱦᱚᱸ ᱵᱟᱠᱚ ᱵᱟᱲᱟᱭᱟ ᱡᱮ ᱱᱚᱣᱟ ᱪᱮᱫ ᱠᱟᱱᱟ ᱡᱚᱢᱟ ᱠᱚᱥᱮ ᱵᱟᱠᱚ ᱡᱚᱢᱟ ᱱᱚᱣᱟ ᱱᱤᱭᱟᱹ ᱫᱷᱟᱨᱚᱱᱟ ᱵᱟᱹᱱᱩᱜ ᱛᱟᱠᱚᱣᱟ
ᱦᱳᱭ
ᱟᱫᱚ ᱟᱫᱚ ᱠᱷᱟᱱ ᱫᱚ ᱚᱱᱟ ᱨᱮᱯᱟᱨ ᱵᱮᱯᱟᱨ ᱜᱟᱱᱚᱜ ᱜᱮᱭᱟ
ᱟᱪᱪᱷᱟ ᱦᱮᱸ ᱦᱮᱸ ᱮ ᱛᱟᱦᱞᱮ ᱚᱱᱠᱟᱱ ᱵᱮᱯᱟᱨ
ᱦᱮᱸ ᱦᱮᱸ
ᱫᱚᱢᱮ ᱜᱚᱨᱚᱢ ᱠᱟᱱᱟ ᱛᱮᱦᱮᱧ ᱫᱚ
ᱟᱨ ᱱᱚᱛᱮ ᱦᱚᱸ ᱦᱚᱭ ᱦᱚᱸ ᱵᱟᱹᱱᱩᱜᱼᱟ